ᱡᱟᱨ
ᱡᱚᱦᱟᱨ ᱜᱮ ᱜᱚᱝᱠᱮ ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱵᱤᱱᱟ
ᱦᱮᱸ ᱱᱟᱯᱟᱭ ᱜᱮ ᱟᱢ ᱜᱮ ᱪᱮᱫ ᱞᱮᱠᱟ ᱢᱮᱱᱟᱢᱟ
ᱦᱮᱸ ᱤᱧ ᱦᱚᱸ ᱱᱟᱯᱟᱭ ᱜᱮ ᱟᱨ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱚᱵᱮ ᱥᱮᱛᱟᱜ ᱥᱮᱛᱟᱜ ᱨᱮ ᱵᱮᱨᱮᱫ ᱵᱟᱲᱟ ᱠᱟᱛᱮᱫ ᱪᱮᱫ ᱠᱚ
ᱥᱮᱛᱟ ᱥᱮᱛᱟᱜ ᱨᱮ ᱵᱮᱨᱮᱫ ᱵᱟᱲᱟ ᱠᱟᱛᱮᱫ ᱠᱟᱹᱢᱤ ᱵᱟᱲᱟᱭ ᱦᱩᱭᱩᱜ ᱠᱟᱱᱟ ᱜᱮᱰᱮ ᱠᱚ ᱟᱹᱥᱩᱞ ᱵᱟᱲᱟ ᱦᱩᱭᱩ ᱠᱟᱱᱟ ᱩᱱᱠᱩ ᱠᱚ ᱡᱚᱢ ᱮᱢᱚᱜ ᱦᱩᱭᱩᱜ ᱠᱟᱱᱟ
ᱚ ᱦᱮᱸ ᱟᱹᱰᱤ ᱵᱷᱟᱜᱤ ᱪᱟᱥᱵᱟᱥ ᱠᱚᱦᱚᱸ ᱫᱚᱨᱠᱟᱨ ᱜᱮ ᱜᱮᱰᱮ ᱠᱚᱦᱚᱸ ᱪᱮᱫᱟᱜ ᱡᱮ ᱥᱟᱱᱟᱢ ᱜᱮ ᱪᱟᱥᱵᱟᱥ ᱫᱚᱨᱠᱟᱨ ᱟᱵᱚ ᱫᱚ ᱦᱳᱭ ᱛᱚᱵᱮ ᱜᱮ ᱛᱤᱱᱟᱹᱜ ᱜᱟᱱ ᱜᱮᱰᱮ ᱠᱚ ᱢᱟᱱᱮ ᱥᱚᱝᱠᱷᱟ ᱨᱮ ᱰᱷᱮᱨ ᱜᱮ ᱵᱮᱥᱤᱜᱮᱢ ᱫᱚᱦᱚ ᱟᱠᱟᱫ ᱠᱚᱣᱟ ᱥᱮ
ᱦᱮᱸ ᱰᱷᱮᱨ ᱜᱮ ᱫᱚᱦᱚ ᱦᱩᱭ ᱟᱠᱟᱱᱟ ᱯᱚᱪᱟᱥᱴᱤ ᱜᱟᱱ ᱫᱚᱦᱚ ᱦᱩᱭ ᱟᱠᱟᱱᱟ
ᱚ ᱦᱮᱸ ᱛᱚ ᱟᱫᱚ ᱪᱮᱫ
ᱯᱚᱧᱪᱟᱥ ᱴᱤ ᱜᱮᱰᱮ ᱫᱚᱦᱚ ᱦᱩᱭ ᱠᱟᱱᱟ ᱠᱤᱨᱤᱧ ᱦᱩᱭ ᱠᱟᱱᱟ ᱦᱮᱸᱞᱳ
ᱟᱫᱚ ᱫᱟᱜ ᱨᱮᱭᱟᱜ ᱥᱩᱵᱤᱫᱷᱟ ᱡᱟᱹᱱᱤᱡ ᱢᱮᱱᱟᱜ ᱛᱟᱢ ᱛᱮ ᱜᱟᱹᱰᱭᱟᱹ ᱠᱚ ᱠᱚ ᱱᱟᱞᱟ ᱠᱚ ᱢᱮᱱᱟᱜ ᱟᱠᱟᱫ ᱠᱟᱫᱟ ᱡᱟᱹᱱᱤᱡ ᱚᱱᱟ ᱤᱭᱟᱹᱛᱮ
ᱜᱟᱹᱰᱭᱟᱹ ᱫᱚ ᱠᱟᱹᱴᱤᱡ ᱢᱟᱱᱮ ᱴᱟᱺᱰᱤ ᱜᱮᱰᱮ ᱫᱚ ᱵᱟᱝ ᱠᱟᱱᱟ ᱱᱩᱝᱠᱩ ᱮᱢᱱᱤ ᱮᱠᱷᱚᱱ ᱫᱚᱦᱚ ᱫᱟᱜ ᱟᱨ ᱜᱮᱰᱮ ᱠᱷᱟᱱ ᱜᱮᱠᱚ ᱴᱟᱸᱰᱤ ᱨᱮᱜᱮ ᱫᱚᱦᱚ ᱦᱩᱭᱟ ᱟᱠᱟᱱᱟ ᱮᱠᱷᱚᱱ ᱫᱚ
ᱚ ᱦᱮᱸᱛᱚ ᱵᱟᱨ ᱨᱚᱠᱚᱢ ᱜᱮᱰᱮ ᱠᱚ ᱵᱟᱨ ᱯᱮ ᱨᱚᱠᱚᱢ ᱱᱮᱛᱟᱨ ᱜᱮᱰᱮ ᱠᱚ ᱟᱹᱜᱩᱭᱮᱫ ᱵᱟᱨ ᱯᱮ ᱨᱚᱠᱚᱢ ᱜᱮᱰᱮ ᱠᱚ ᱟᱹᱜᱩᱭᱮᱫ ᱠᱚᱣᱟ ᱟᱨ ᱡᱮᱢᱚᱱ ᱢᱚᱛᱞᱚᱵ ᱠᱤᱢ ᱧᱮᱞ ᱠᱚᱣᱟ ᱡᱮᱥᱮ ᱠᱤ ᱢᱤᱫᱵᱟᱨ ᱠᱚᱫᱚ ᱠᱷᱟᱹᱞᱤ ᱴᱟᱺᱰᱤ ᱨᱮᱠᱚ ᱟᱹᱛᱤᱧᱟ ᱪᱮᱛᱟᱱ ᱪᱮᱛᱟᱱ ᱠᱷᱮᱛ ᱠᱚᱨᱮ ᱜᱮ ᱟᱨ ᱡᱟᱦᱟᱸᱭ ᱩᱱᱠᱩ ᱥᱮᱫᱟᱭ ᱜᱮᱰᱤ ᱠᱚ ᱦᱤᱡᱩᱜ ᱠᱟᱱ ᱛᱟᱦᱮᱱᱟ ᱩᱱᱠᱩ ᱫᱚ ᱜᱟᱹᱰᱭᱟᱹ ᱫᱟᱜ ᱨᱮᱜᱮ ᱯᱠᱷᱨᱤ ᱨᱮᱠᱚ ᱛᱟᱦᱮᱱᱚᱜ ᱠᱟᱱ ᱛᱟᱦᱮᱱᱟ ᱩᱱᱠᱩ ᱠᱷᱟᱹᱞᱤ ᱨᱚᱠᱚᱡ ᱠᱚᱠᱚ ᱡᱚᱢᱮᱫ ᱠᱚ ᱛᱟᱦᱮᱱᱟ ᱟᱨ ᱤᱭᱟᱹ ᱦᱟᱠᱩ ᱦᱩᱭ ᱟᱠᱚ
ᱟᱨ ᱞᱚᱥᱚᱜ ᱨᱮᱜᱮ ᱠᱚ ᱩᱱᱠᱩ ᱫᱚᱠᱚ ᱫᱟᱜ ᱨᱮᱜᱮ ᱠᱚ ᱛᱟᱦᱮᱸ ᱱᱟᱠᱚ ᱠᱩᱥᱤ ᱥᱮᱫ ᱠᱟᱱ ᱛᱟᱦᱮᱸᱱᱟ ᱟᱨ ᱱᱩᱠᱩ ᱴᱟᱜ ᱫᱚ ᱴᱟᱺᱰᱤ ᱜᱮᱰᱮ ᱫᱚ ᱠᱷᱟᱹᱞᱤ ᱫᱚ ᱜᱷᱟᱸᱥ ᱠᱚ ᱡᱚᱢᱮᱫ ᱠᱟᱱ ᱛᱟᱦᱮᱸᱱᱟᱠᱩ ᱥᱚᱥᱨᱚᱡ ᱠᱚ ᱱᱩᱠᱩ ᱱᱩᱠᱩ ᱠᱚᱠᱚ ᱯᱟᱸᱡᱟ ᱵᱟᱲᱟ ᱠᱚ ᱛᱟᱦᱮᱸᱱᱟ ᱠᱷᱟᱹᱞᱤ
ᱜᱮᱰᱮ ᱫᱚ ᱟᱨᱠᱤ ᱟᱹᱥᱩᱞ ᱦᱩᱭ ᱟᱠᱟᱱᱟ ᱛᱚ ᱟᱨᱠᱤ ᱡᱟᱜᱮ ᱚᱲ ᱱᱤᱛᱚᱜ ᱫᱚ ᱛᱮᱠᱷᱚᱱ ᱫᱚ ᱵᱮᱠᱟᱨ ᱛᱟᱦᱮᱱ ᱠᱚ
ᱦᱳᱭ ᱦᱳᱭ ᱛᱟᱦᱚᱞᱮ ᱛᱚᱵᱮ ᱫᱚ ᱟᱸ ᱟᱨ ᱛᱚᱵᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱪᱟᱥ ᱵᱟᱥ ᱠᱚ ᱠᱟᱹᱢᱤ ᱫᱚ ᱥᱩᱨᱩ ᱵᱟᱲᱟ ᱦᱩᱭᱮᱱᱟ ᱥᱮ ᱟᱹᱣᱨᱤᱭᱟ ᱦᱚᱲ ᱠᱚ ᱦᱩᱭ ᱵᱟᱲᱟᱭᱮᱱᱟ ᱥᱮ ᱵᱟᱝ ᱥᱮ ᱱᱤᱛ ᱦᱟᱹᱵᱤᱡ ᱛᱮ ᱢᱟᱱᱮ ᱯᱮᱱᱰᱤᱝ ᱜᱮ ᱢᱮᱱᱟᱜ-ᱟ
ᱱᱤᱛ ᱫᱷᱟᱹᱵᱤᱡ ᱛᱮ ᱮᱠᱷᱚᱱ ᱫᱚ ᱵᱟᱝ ᱦᱩᱭ ᱟᱠᱟᱱᱟ ᱪᱮᱫ ᱜᱮ ᱫᱟᱜ ᱵᱮᱜᱚᱨ ᱛᱮ
ᱦᱮᱸ ᱱᱮᱥ ᱢᱟ ᱮᱱᱛᱮ ᱟᱹᱰᱤ ᱢᱚᱥᱚᱢ ᱨᱮᱭᱟᱜ ᱪᱮᱧᱡ ᱢᱚᱥᱚᱢᱮ ᱵᱚᱫᱚᱞ ᱵᱚᱫᱚᱞ ᱛᱮ ᱱᱮᱛᱟᱨ ᱢᱟ ᱥᱤᱛᱩᱝ ᱦᱚᱸᱭ ᱟᱪᱟᱱᱟᱠᱮ ᱥᱤᱛᱩᱝ ᱮᱫ ᱛᱟᱦᱮᱱᱟ ᱟᱨ ᱜᱚᱨᱚᱢ ᱦᱚᱸ ᱟᱪᱱᱟ ᱮ ᱜᱚᱨᱚᱢᱮᱫ ᱠᱟᱱ ᱛᱟᱦᱮᱱᱟ ᱨᱟᱵᱟᱝ ᱫᱤᱱ ᱦᱚᱸ ᱜᱚᱨᱚᱢ ᱠᱟᱱ ᱛᱟᱦᱮᱱᱟ ᱟᱨ ᱜᱚᱨᱚᱢ ᱫᱤᱱ ᱦᱚᱸ ᱨᱟᱵᱟᱝ ᱠᱟᱱ ᱛᱟᱦᱮᱱᱟ
ᱦᱮᱸ
ᱯᱩᱨᱟᱹ ᱯᱩᱨᱤ ᱢᱳᱥᱚᱢᱮ ᱯᱩᱨᱟᱹ ᱯᱩᱨᱤ ᱵᱚᱫᱞᱳ ᱩᱞᱴ ᱯᱚᱞᱴ ᱠᱟᱛᱮ ᱫᱚᱦᱚ ᱟᱠᱟᱫ ᱛᱮ ᱢᱟᱱᱮ ᱵᱟᱝ ᱵᱩᱪᱩᱜ ᱠᱟᱱ ᱛᱟᱦᱮᱸᱱᱟ ᱵᱚᱞᱮ
ᱟᱥᱚᱱᱤᱭᱟᱹ ᱫᱚ ᱵᱚᱫᱚᱞ ᱨᱮᱭᱟᱜ ᱠᱟᱨᱚᱱ ᱫᱚ ᱵᱚᱫᱚᱞ ᱱᱤᱭᱟᱹ ᱤᱭᱟᱹ ᱨᱮᱭᱟᱜ ᱵᱚᱫᱚᱞ ᱨᱮᱭᱟᱜ ᱠᱟᱨᱚᱱ ᱫᱚ ᱱᱚᱣᱟ ᱜᱮ ᱠᱟᱱᱟ ᱫᱟᱨᱮ ᱱᱟᱹᱲᱤ ᱠᱚ ᱠᱚᱢᱚᱜ ᱠᱟᱱᱟ ᱵᱟᱝ ᱢᱟᱜ ᱪᱟᱵᱟᱭᱮᱫᱟ ᱵᱚᱱ ᱟᱫᱚ ᱚᱱᱟ ᱠᱷᱟᱹᱛᱤᱨ ᱛᱮ ᱟᱨᱠᱤ ᱫᱟᱜ ᱡᱟᱹᱲᱤ ᱦᱚᱸ ᱟᱨᱠᱤ ᱠᱚᱢᱚᱜ ᱠᱟᱱᱟ ᱫᱟᱨᱮ ᱡᱩᱫᱤ ᱵᱟᱝ ᱛᱟᱦᱮᱱᱟ ᱞᱟᱹᱴᱩ ᱞᱟᱹᱴᱩ ᱫᱟᱨᱮ ᱵᱚᱭᱚᱥᱠᱚ ᱫᱟᱨᱮ ᱛᱟᱦᱚᱞᱮ ᱫᱚ ᱫᱟᱜ ᱦᱚᱸ ᱠᱚᱢᱚᱜ-ᱟ ᱵᱟᱲᱟᱭ ᱜᱮᱭᱟ ᱵᱚᱱ ᱫᱟᱨᱮ ᱛᱮᱜᱮ ᱫᱟᱜ ᱢᱟᱭ ᱚᱨ ᱟᱹᱜᱩᱭ
ᱜᱮ ᱚᱱᱟ ᱚᱱᱟ ᱚᱱᱟ ᱠᱟᱛᱷᱟ ᱦᱚᱸ ᱴᱷᱤᱠ ᱜᱮᱢ ᱢᱮᱱᱫᱟ ᱞᱮᱠᱤᱱ ᱢᱮᱱ ᱠᱟᱨᱚᱱ ᱫᱚ ᱟᱜᱟᱨ ᱫᱮᱠᱷᱟ ᱡᱟᱭ ᱛᱚ ᱟᱜᱟᱨ ᱵᱚᱱ ᱮᱸ ᱟᱵᱚᱣᱟᱜ ᱤᱭᱟᱹ ᱨᱤᱯᱳᱨᱴ ᱚᱱᱩᱥᱟᱨ ᱵᱚᱱ ᱵᱟᱲᱟᱭ ᱨᱮᱱᱟᱜ ᱵᱚᱱ ᱠᱩᱨᱩᱢᱩᱴᱩᱭᱟ ᱛᱚ ᱥᱟᱱᱟᱢ ᱠᱷᱚᱱ ᱞᱟᱦᱟ ᱨᱮ ᱟᱵᱚ ᱛᱤᱱᱟᱹᱜ
ᱜᱟᱱᱫᱟᱹᱜᱤ ᱱᱚᱣᱟ ᱮᱭᱟᱨ ᱯᱚᱞᱤᱭᱩᱥᱚᱱ ᱛᱤᱱᱟᱹᱜ ᱦᱩᱭᱩᱜ ᱠᱟᱱᱟ ᱟᱹᱰᱤ ᱡᱟᱹᱥᱛᱤ ᱠᱳᱢᱯᱟᱱᱤ ᱠᱚ ᱱᱟᱦᱟᱜ ᱯᱷᱮᱠᱴᱨᱤ ᱠᱚ ᱱᱟᱦ ᱮᱠᱫᱚᱢ ᱪᱟᱞᱟᱜ ᱠᱟᱱᱟ ᱟᱨ ᱟᱹᱰᱤ ᱜᱟᱱ ᱫᱟᱨᱮ ᱠᱚᱦᱚᱸ ᱮᱱᱛᱮᱫ ᱧᱮᱞᱚᱜ ᱠᱟᱱᱟ ᱚᱱᱮᱢ ᱢᱮᱱ ᱠᱮᱜ ᱞᱮᱠᱟ ᱱᱟᱯᱟᱭ ᱜᱮ ᱵᱚᱞᱮ ᱠᱤ ᱫᱟᱨᱮ ᱠᱚ ᱢᱟᱱᱮ ᱢᱟᱨᱮ ᱢᱟᱨᱮ ᱫᱟᱨᱮ ᱠᱚᱵᱚᱱ ᱢᱟᱜ ᱮᱫ ᱠᱟᱱᱟ ᱟᱨ ᱢᱟᱜ ᱠᱟᱛᱮᱫ ᱚᱱᱟ ᱨᱮᱱᱟᱜ ᱡᱟᱦᱟᱱᱟᱜ ᱵᱮᱱᱟᱜ ᱠᱟᱱᱟ ᱛᱚ ᱚᱱᱟ ᱛᱮ ᱵᱟᱹᱭ ᱵᱟᱹᱭ ᱛᱮ ᱜᱷᱟᱹᱴᱛᱤ ᱪᱟᱞᱟᱜ ᱠᱟᱱᱟ ᱟᱨ ᱚᱱᱟ ᱛᱮ ᱟᱸ ᱟᱵᱚᱣᱟᱜ ᱤᱱᱵᱷᱟᱨᱚᱢᱮᱱᱴ ᱦᱚᱸ ᱥᱟᱯᱷᱟ ᱵᱟᱹᱱᱩᱜ ᱟᱠᱟᱫᱟ ᱚᱱᱟ ᱤᱭᱟᱹᱛᱮ ᱟᱨ ᱱᱮᱛᱟᱨ ᱫᱚ ᱥᱤᱛᱩᱝ ᱦᱚᱸ ᱚᱱᱟ ᱤᱭᱟᱹᱛᱮ ᱟᱹᱰᱤ ᱡᱟᱹᱥᱛᱤ ᱥᱤᱛᱩᱝ ᱵᱩᱡᱷᱟᱹᱜ ᱠᱟᱱᱟ ᱟᱵᱚᱣᱟᱜ ᱵᱟᱛᱟ ᱵᱚᱨᱚᱱ ᱜᱮ ᱴᱷᱟᱱᱰᱟ ᱵᱟᱹᱱᱩᱜ ᱟᱠᱟᱫᱟ ᱟᱫᱚ ᱚᱱᱟ ᱤᱭᱟᱹᱛᱮ ᱜᱚᱨᱚᱢ ᱦᱚᱸ ᱟᱹᱰᱤ ᱡᱟᱹᱥᱛᱤ ᱴᱤᱠ ᱠᱚ ᱛᱟᱦᱮᱱᱟ
ᱦᱩᱸ
ᱛᱚ ᱱᱚᱣᱟ ᱠᱚ ᱞᱟᱹᱜᱤᱫ ᱛᱮ ᱱᱚᱣᱟ ᱨᱮᱱᱟᱜ ᱩᱪᱪᱟᱨ ᱫᱚ ᱢᱤᱫᱴᱮᱱ ᱜᱮ ᱢᱮᱱᱟᱜ-ᱟ ᱡᱮ ᱛᱤᱱᱟᱹᱜ ᱟᱵᱚ ᱵᱟᱲᱜᱮ ᱢᱮᱱᱟᱜ-ᱟ ᱛᱤᱱᱟᱹᱜ ᱡᱟᱭᱜᱟ ᱢᱮᱱᱟᱜ-ᱟ ᱥᱟᱱᱟᱢ ᱡᱟᱭᱜᱟ ᱨᱮ ᱢᱤᱫᱴᱮᱱ ᱦᱚᱲ ᱠᱚᱢ ᱥᱮ ᱠᱚᱢ ᱟᱭᱟᱜ ᱞᱟᱭᱤᱯᱷ ᱨᱮ ᱫᱚᱥ ᱵᱤᱥ ᱴᱤ ᱠᱷᱚᱱ ᱡᱟᱹᱥᱛᱤ ᱫᱟᱨᱮ ᱨᱚᱦᱚᱭ ᱫᱚᱨᱠᱟᱨ ᱟᱵᱮᱱᱟᱜ ᱡᱤᱵᱚᱱ ᱨᱮ ᱵᱚᱞᱮ ᱫᱚᱥ ᱵᱤᱥᱴᱤ ᱠᱷᱚᱱ ᱡᱟᱹᱥᱛᱤ ᱫᱟᱨᱮ ᱢᱤᱫᱴᱮᱱ ᱦᱚᱲ ᱡᱩᱫᱤ ᱨᱚᱦᱚᱭᱮᱫ ᱠᱟᱱᱟ ᱯᱨᱚᱛᱛᱮᱠ ᱦᱚᱲ ᱡᱩᱫᱤ ᱯᱨᱤᱛᱷᱤᱵᱤ ᱨᱮ ᱛᱤᱱᱟᱹᱜ ᱢᱮᱱᱟᱜ ᱵᱚᱱᱟ ᱡᱩᱫᱤ ᱫᱚᱥ ᱵᱤᱥᱴᱤ ᱠᱟᱛᱮᱫ ᱡᱩᱫᱤ ᱫᱟᱨᱮ ᱵᱚᱱ ᱨᱚᱦᱚᱭᱟ ᱛᱚ ᱜᱚᱴᱟ ᱫᱤᱥᱚᱢ ᱡᱟᱸᱜᱟᱞ ᱜᱟᱡᱟᱲ ᱵᱮᱱᱟᱣ ᱪᱟᱵᱟᱜ-ᱟ ᱟᱨ ᱮᱛᱚ ᱦᱚᱲ ᱦᱟᱹᱨᱭᱟᱞᱤ ᱵᱚᱱᱛᱮ ᱞᱮᱠᱤᱱ ᱠᱟᱛᱷᱟ ᱫᱚ ᱱᱚᱝᱠᱟ ᱟᱵᱚ ᱢᱤᱫᱴᱮᱱ ᱫᱟᱨᱮ ᱦᱚᱸ ᱵᱚᱱ ᱨᱚᱦᱚᱭ ᱮᱫᱟ ᱟᱨ ᱵᱚᱱ ᱢᱟᱜ ᱮᱫ ᱠᱟᱱᱟ ᱯᱚᱧᱪᱟᱥᱴᱤ ᱜᱟᱱ ᱮᱠᱥᱚᱴᱤ ᱜᱟᱱ ᱵᱚᱱ ᱢᱟᱜ ᱮᱫᱟ ᱟᱵᱚᱣᱟᱜ ᱡᱤᱵᱚᱱ ᱨᱮ ᱟᱨ ᱨᱚᱦᱚᱭ ᱫᱚ ᱢᱤᱫᱴᱮᱱ ᱜᱮ ᱵᱟᱝ ᱛᱚ ᱚᱱᱟ ᱤᱭᱟᱹᱛᱮ ᱫᱟᱨᱮ ᱠᱚ ᱠᱚᱢᱚᱜ ᱠᱟᱱᱟ ᱥᱟᱱᱟᱢ ᱠᱤᱪᱷᱩ ᱠᱚᱢᱚᱜ ᱠᱟᱱᱟ ᱟᱵᱚ ᱜᱮᱵᱚᱱ ᱜᱮᱫ ᱮᱫᱟ ᱟᱵᱚ ᱜᱮᱵᱚᱱ ᱵᱟᱵᱚᱱ ᱨᱚᱦᱚᱭ ᱫᱟ ᱛᱚ ᱟᱵᱚᱣᱟᱜ ᱱᱚᱣᱟ ᱢᱤᱫᱴᱮᱱ ᱠᱚᱢᱡᱩᱨᱤ ᱠᱟᱱᱟ ᱟᱨ ᱤᱱᱵᱷᱟᱨᱢᱮᱱᱴ ᱦᱚᱸ ᱚᱱᱟ ᱤᱭᱟᱹᱛᱮ ᱯᱨᱟᱠᱨᱤᱛᱤᱠ ᱦᱚᱸ ᱚᱱᱟ ᱤᱭᱟᱹᱛᱮ ᱟᱵᱚ ᱥᱟᱡᱟᱭ ᱮᱢᱟᱵᱚᱱ ᱠᱟᱱᱟ
ᱦᱮᱸ ᱦᱮᱸ
ᱥᱚᱢᱚᱭ ᱨᱮ ᱵᱟᱭ ᱫᱟᱜ ᱟᱵᱚᱱ ᱠᱟᱱᱟ ᱥᱚᱢᱚᱭ ᱨᱮ ᱵᱟᱭ ᱥᱤᱛᱩᱝ ᱵᱚᱱ ᱠᱟᱱᱟ ᱟᱨᱵᱚᱱ ᱟᱥᱚᱜ ᱠᱟᱱᱟ ᱵᱚᱞᱮ ᱚᱱᱟ ᱨᱮᱭᱟᱜ ᱛᱚ ᱜᱟᱹᱞᱛᱤ ᱫᱚ ᱟᱵᱚᱣᱟᱜ ᱱᱤᱛᱚᱜ ᱜᱮ
ᱢᱮᱱ ᱠᱟᱱᱟ ᱤᱱᱟᱹᱜᱮ ᱟᱥᱚᱞ ᱱᱤᱭᱟᱹ ᱛᱤᱱᱟᱹᱜ ᱟᱵᱚᱣᱟᱜ ᱱᱤᱭᱟᱹ ᱞᱚᱞᱚᱻᱻ ᱡᱟᱦᱟᱸ ᱤᱭᱟᱹ ᱦᱚᱭ ᱵᱚᱞᱮ ᱞᱚᱞᱚᱜ ᱠᱟᱱᱟ ᱚᱱᱟ ᱛᱮᱜᱮ ᱟᱨᱠᱤ ᱱᱤᱭᱟᱹ ᱫᱚ ᱵᱚ ᱵᱚᱫᱚᱞᱚᱜ ᱠᱟᱱᱟ ᱫᱟᱜ ᱡᱟᱹᱲᱤ ᱠᱚᱫᱚ ᱥᱤᱛᱩᱝ ᱠᱚᱫᱚ ᱨᱟᱵᱟᱝ ᱠᱚ ᱡᱚᱛᱚ ᱜᱮ ᱟᱨ ᱡᱚᱠᱷᱚᱱ ᱚᱱᱟᱵᱚᱱ ᱩᱭᱦᱟᱹᱨ ᱢᱟᱦᱟᱜ ᱡᱟᱦᱟᱸ ᱟᱵᱚ ᱥᱚᱢᱚᱭ ᱡᱟᱦᱟᱸ ᱠᱳᱨᱳᱱᱟ ᱦᱩᱭᱩᱜ ᱦᱮᱡ ᱞᱮᱱᱟ ᱩᱱ ᱥᱚᱢᱚᱭ ᱧᱮᱞᱟ ᱛᱤᱱᱟᱹᱜ ᱜᱟᱱ ᱫᱟᱜ ᱡᱟᱹᱲᱤ ᱦᱩᱭ ᱞᱮᱱᱟ ᱥᱮ ᱵᱟᱝ
ᱦᱳᱭ ᱠᱳᱨᱳᱱᱟ ᱨᱮᱭᱟᱜ ᱠᱟᱛᱷᱟ ᱫᱤᱥᱟᱹ ᱵᱟᱠᱷᱟᱡ ᱫᱚ ᱟᱹᱰᱤ ᱦᱟᱦᱟᱲᱟ ᱠᱟᱛᱷᱟ ᱵᱚᱞᱮ ᱠᱳᱨᱳᱱᱟ ᱥᱚᱢᱚᱭ ᱠᱟᱞ ᱚᱱᱟ ᱫᱤᱥᱟᱹ ᱵᱟᱝ ᱥᱟᱱᱟ ᱠᱟᱱᱟ ᱵᱚᱞᱮ ᱚᱱᱠᱟᱱ ᱚᱱᱠᱟᱱ ᱞᱚᱜᱽ ᱰᱟᱣᱩᱱ ᱫᱚ ᱠᱚᱱᱚ ᱡᱤᱵᱚᱱ ᱨᱮ ᱵᱟᱹᱧ ᱟᱸᱡᱚᱢ ᱵᱟᱲᱟ ᱟᱠᱟᱫ ᱾ ᱛᱟᱦᱮ ᱱᱟ ᱟᱵᱚ ᱵᱷᱟᱨᱚᱛ ᱨᱮ ᱟᱨ ᱵᱟᱝ ᱤᱭᱟᱹ ᱵᱟᱲ ᱟᱠᱟᱱ ᱛᱟᱦᱮᱱᱟ ᱢᱟᱱᱮ ᱞᱟᱜᱟᱣ ᱵᱟᱲᱟ ᱠᱟᱱ ᱛᱟᱦᱮᱱᱟ ᱾ ᱥᱟᱱᱟᱢ ᱠᱷᱚᱱ ᱢᱟᱲᱟᱝ ᱨᱮ ᱢᱮᱱ ᱩᱥᱟᱹᱨᱟ ᱤᱫᱤ ᱜᱟᱱᱚᱜ ᱠᱤ ᱩᱱᱟᱹᱜ ᱵᱚᱪᱷᱚᱨ ᱦᱟᱹᱵᱤᱡ ᱚᱲᱟᱜ ᱨᱮ ᱛᱟᱦᱮᱱ ᱟᱨ ᱡᱟᱦᱟᱸᱭ ᱠᱚ ᱵᱟᱨᱦᱮ ᱨᱮᱠᱚ ᱛᱟᱦᱮᱸ ᱠᱟᱱ ᱩᱱᱠᱩ ᱠᱟᱹᱢᱤ ᱠᱚ ᱱᱟᱢᱟᱞ ᱠᱟᱹᱢᱤ ᱠᱚ ᱪᱟᱞᱟᱣ ᱟᱠᱟᱱ ᱛᱟᱦᱮᱱ ᱩᱱᱠᱩ ᱛᱟᱲᱟᱢ ᱛᱟᱲᱟᱢ ᱛᱮᱜᱮ ᱠᱚ ᱦᱤᱡᱩᱜ ᱠᱟᱱ ᱛᱟᱦᱮᱱᱟ ᱪᱮᱫᱟᱜ ᱡᱮ ᱜᱟᱹᱰᱤ ᱜᱷᱚᱲᱟ ᱚᱨ ᱵᱤᱨ ᱠᱚᱨᱮ ᱵᱚᱱᱫᱚ ᱜᱮ ᱛᱟᱦᱮᱸ ᱠᱟᱱᱟ ᱟᱨ ᱯᱩᱞᱤᱥ ᱦᱚᱸ ᱩᱱᱠᱩ ᱢᱤᱫ ᱫᱷᱟᱣᱛᱮ ᱟᱭᱢᱟ ᱟᱹᱰᱤ ᱜᱟᱱ ᱦᱚᱲ ᱵᱟᱠᱚ ᱡᱚᱫᱤ ᱠᱚ ᱧᱟᱢ ᱞᱮᱢ ᱠᱷᱟᱱ ᱫᱚ ᱳ ᱟᱭᱢᱟ ᱠᱤᱪᱷᱩ ᱠᱚ ᱯᱚᱨᱚᱥᱱᱚ ᱠᱟᱱ ᱛᱟᱦᱮᱸᱱᱟ ᱟᱨ ᱞᱟᱴᱷᱤ ᱪᱟᱪ ᱦᱚᱸᱠᱚ ᱫᱟᱫᱟᱞ ᱦᱚᱸᱠᱚ ᱫᱟᱫᱟᱞ ᱠᱟᱱ ᱛᱟᱦᱮᱱᱟ ᱾ ᱛᱚ ᱱᱤᱭᱟᱹᱨᱮ ᱟᱹᱰᱤ ᱜᱟᱱ ᱟᱵᱚ ᱦᱚᱲ ᱦᱚᱯᱚᱱ ᱟᱹᱰᱤ ᱜᱟᱱ ᱟᱹᱰᱤ ᱡᱷᱟᱹᱞ ᱡᱷᱟᱹᱞ ᱠᱷᱚᱱ ᱟᱭᱢᱟ ᱡᱷᱟᱹᱞ ᱡᱷᱟᱹᱞ ᱨᱟᱡᱽᱡᱚ ᱠᱷᱚᱡ ᱠᱚ ᱛᱟᱲᱟᱢ ᱠᱟᱛᱮᱫ ᱠᱚ ᱟᱠᱚ ᱚᱲᱟᱜ ᱠᱚ ᱛᱤᱭᱳᱟᱹᱜ ᱠᱮᱫᱟ ᱾ ᱟᱨ ᱠᱤᱪᱷᱩ ᱜᱟᱱ ᱫᱚᱠᱚ ᱛᱟᱲᱟᱢ ᱛᱟᱲᱟᱢ ᱛᱮ ᱜᱮᱠᱚ ᱵᱚᱸᱜᱟ ᱛᱟᱞᱟᱭᱮᱱᱟ ᱾ ᱟᱫᱚ ᱱᱚᱣᱟ ᱞᱚᱠᱰᱟᱣᱩᱱ ᱞᱮᱠᱟᱱ ᱡᱤᱱᱤᱥ ᱫᱚ ᱟᱹᱰᱤ ᱵᱟᱹᱲᱤᱡ ᱡᱤᱱᱤᱥ ᱛᱟᱦᱮᱸ ᱠᱟᱱᱟ ᱟᱨ ᱱᱚᱝᱠᱟ ᱫᱚ ᱯᱟᱹᱦᱞᱤ ᱵᱟᱨ ᱱᱚᱣᱟ ᱤᱧᱟᱹᱜ ᱞᱟᱭᱤᱯᱷ ᱨᱮ ᱦᱩᱭᱱᱟ ᱟᱨ ᱟᱸᱡᱚᱢ ᱠᱮᱜᱼᱟᱹᱧ ᱟᱨᱤ ᱧᱮᱞ ᱠᱮᱜᱼᱟᱹᱧ ᱤᱧᱟᱹᱜ ᱢᱮᱸᱫᱛᱮ ᱟᱨ ᱡᱚᱠᱷᱚᱱ ᱜᱮ ᱵᱟᱹᱭᱦᱟᱹᱲ ᱠᱚᱨᱮ ᱠᱚ ᱯᱟᱨᱚᱢᱚᱜ ᱠᱟᱱ ᱛᱟᱦᱮᱱᱟ ᱩᱱ ᱥᱚᱢᱚᱭ ᱜᱮ ᱟᱞᱮ ᱫᱟᱠᱟ ᱯᱟᱛᱲᱟ ᱨᱮ ᱰᱮᱠᱪᱤᱨ ᱤᱭᱟᱹ ᱟ. ᱠᱷᱟᱹᱪᱞᱟᱹᱜ ᱨᱮ ᱫᱤᱯᱤᱞ ᱠᱟᱛᱮᱫ ᱚᱱᱟ ᱱᱟᱣᱟ ᱠᱷᱟᱹᱪᱞᱟᱹᱜ ᱨᱮ ᱫᱟᱠᱟ ᱚᱱᱟ ᱡᱩ ᱡᱩᱲᱦᱤ ᱠᱚ ᱢᱮᱛᱟᱜ ᱠᱟᱱᱟ ᱚᱱᱟᱨᱮ ᱤᱭᱟᱹ ᱠᱟᱛᱮᱫ ᱫᱟᱠᱟᱭᱮᱫ ᱠᱟᱱ ᱛᱟᱦᱮᱱᱟᱞᱮ ᱟᱨ ᱚᱱᱟ ᱠᱩᱧ ᱛᱟᱦᱮᱸ ᱠᱟᱱᱟ ᱛᱟᱞᱟ ᱵᱟᱹᱭᱦᱟᱹᱲ ᱨᱮ ᱟᱨ ᱢᱤᱫᱴᱮᱡ ᱫᱟᱨᱮ ᱚᱸᱰᱮ ᱠᱚ ᱛᱟᱲᱟᱢ ᱛᱮᱠᱚ ᱦᱤᱡᱩᱜ ᱠᱟᱱ ᱛᱟᱦᱮᱱᱟ ᱟᱫᱚ ᱦᱚᱨᱛᱮ ᱵᱤᱨᱛᱮ ᱪᱟᱞᱟᱜ ᱚᱞᱟᱜ ᱣᱟᱞᱟ ᱚᱸᱰᱮ ᱫᱟᱠᱟᱞᱮ ᱡᱚᱢ ᱚᱪᱚᱭᱮᱫ ᱠᱚ ᱛᱟᱦᱮᱱᱟ ᱾ ᱦᱮᱸ ᱟᱞᱮᱜᱤᱱ ᱟᱹᱰᱤ ᱫᱟᱜᱭᱟ ᱠᱚ ᱞᱟᱹᱭᱟ ᱠᱤ ᱟᱨᱦᱚᱸ ᱟᱹᱰᱤ ᱡᱷᱟᱹᱞ ᱟᱹᱰᱤ ᱡᱷᱟᱹᱞ ᱡᱷᱟᱹᱞ ᱨᱮᱱ ᱠᱚ ᱛᱟᱦᱮᱸ ᱠᱟᱱᱟ ᱢᱟᱱᱮ ᱯᱚᱱᱨᱚᱚᱥᱚ ᱫᱩ ᱦᱟᱡᱟᱨ ᱠᱤᱞᱳᱢᱤᱴᱟᱨ ᱛᱟᱲᱟᱢ ᱛᱮ ᱤᱫᱤ ᱪᱟᱞᱟᱜ ᱫᱚ ᱢᱟᱱᱮ
ᱟᱹᱰᱤ ᱠᱚᱥᱴᱚ ᱨᱮᱭᱟᱜ ᱜᱮ ᱛᱟᱦᱮᱸ ᱠᱟᱱᱟ ᱦᱮᱸ ᱟᱹᱰᱤ ᱠᱚᱥᱴᱚ ᱨᱮᱜᱮ ᱛᱟᱦᱮᱸ ᱠᱟᱱᱟ ᱠᱚ ᱵᱟᱝ
ᱦᱩ ᱜᱤᱫᱟᱹᱨ ᱯᱤᱫᱟᱹᱨ ᱱᱤᱭᱟᱹ ᱜᱚᱜᱚ ᱦᱚᱲ ᱩᱱ ᱠᱚ ᱪᱟᱞᱟᱜ ᱠᱟᱱ ᱛᱟᱦᱮᱱᱟ ᱟᱫᱚ ᱠᱚ ᱛᱤᱭᱳᱜ ᱞᱮᱫ ᱞᱮᱫᱟ ᱥᱮ ᱵᱟᱠᱚ ᱛᱤᱭᱳᱜ ᱞᱮᱫᱟ ᱩᱱᱠᱩ ᱚᱲᱟᱜ ᱢᱩᱥᱠᱤᱞ ᱛᱚ ᱞᱚᱠᱰᱟᱣᱩᱱ ᱞᱮᱠᱟ ᱠᱟᱛᱷᱟ ᱚᱱᱟ ᱫᱤᱥᱟᱹ ᱜᱮ ᱵᱟᱝ ᱥᱟᱱᱟ ᱠᱟᱱᱟ ᱟᱨ ᱟᱹᱰᱤ ᱵᱮᱨᱚᱡᱽᱜᱟᱨᱤ ᱛᱟᱦᱮᱸ ᱠᱟᱱᱟ ᱚᱱᱟ ᱥᱚᱢᱚᱭ ᱡᱟᱦᱟᱸᱭ ᱨᱮᱸᱜᱮᱡ ᱜᱮ ᱢᱮᱱᱟᱭ ᱨᱮᱸᱜᱮᱡ ᱱᱟᱪᱟᱨ ᱢᱮᱱᱟᱭᱟ ᱩᱱᱤ ᱫᱚ ᱯᱷᱤᱨ ᱚᱱᱟ ᱥᱮᱫᱟᱭ ᱞᱮᱠᱟ ᱡᱟᱦᱟᱸ ᱠᱚᱥᱴᱚ ᱛᱟᱦᱮᱸ ᱠᱟᱱᱟ ᱚᱱᱮ ᱚᱱᱠᱟ ᱠᱚᱥᱴᱚ ᱠᱚ ᱵᱩᱡᱷᱟᱹᱣ ᱧᱟᱢ ᱠᱮᱭᱟ ᱡᱟᱦᱟᱸᱭ ᱦᱟᱹᱡᱨᱤ ᱠᱟᱹᱢᱤ ᱠᱟᱛᱮᱫ ᱡᱩᱫᱤ ᱩᱱᱤᱭᱟᱜ ᱡᱤᱭᱚᱱᱮ ᱠᱷᱟᱸᱰᱟᱣᱮᱫ ᱠᱟᱱ ᱛᱟᱦᱮᱱᱟ ᱩᱱᱤ ᱮᱠᱫᱚᱢ ᱜᱮ ᱡᱤᱨᱳ ᱩᱛᱟᱹᱨ ᱮᱱ ᱛᱟᱭᱟ ᱩᱱᱤᱭᱟᱜ ᱟᱨᱱᱤᱝ
ᱯᱩᱨᱟᱹ ᱯᱩᱨᱟᱹ ᱡᱤᱭᱚᱱ ᱦᱮᱸ ᱯᱩᱨᱟᱹ ᱡᱤᱭᱚᱱ
ᱦᱩᱸ ᱟᱫᱚ ᱚᱱᱠᱟ ᱜᱮ ᱜᱚᱲᱚ ᱵᱟᱲᱟ ᱦᱩᱭᱩᱜ ᱠᱟᱱ ᱛᱟᱦᱮᱱᱟ ᱦᱟᱱᱤ ᱫᱚ ᱱᱩᱭ‌ᱮ ᱮᱢᱟᱣᱫᱮ ᱜᱮ ᱱᱩᱭ ᱫᱚ ᱦᱟᱱᱤ ᱮᱢᱟᱣᱫᱮ ᱚᱱᱠᱟ ᱠᱟᱛᱮᱫ ᱜᱮ ᱟᱛᱳ ᱨᱮᱱ ᱦᱚᱲ ᱫᱚ ᱪᱮᱫ ᱞᱮᱠᱟ ᱠᱟᱛᱮᱫ ᱟᱢ ᱢᱤᱞᱟᱹᱣ‌ ᱮᱢ ᱛᱟᱦᱮᱱᱟ ᱩᱱᱟᱹᱜ ᱜᱮ ᱟᱢᱟᱜ ᱢᱚᱸᱡᱽ ᱦᱩᱭᱩᱜᱼᱟ ᱟᱹᱛᱩ ᱞᱟᱹᱜᱤᱫ ᱦᱚᱸ ᱟᱨ ᱟᱢᱟᱜ ᱞᱟᱹᱜᱤᱫ ᱦᱚᱸ ᱡᱟᱦᱟᱸ ᱛᱤᱥ ᱠᱚᱨᱮ ᱡᱚᱨᱩᱨᱟᱛ ᱟᱞᱚ ᱯᱟᱲᱟᱣᱢᱟ ᱛᱚᱵᱮ ᱟᱢ ᱩᱱᱠᱩᱢ ᱦᱚᱦᱚ ᱫᱟᱲᱮ ᱟᱠᱚᱣᱟ ᱟᱨ ᱩᱱᱠᱩ ᱟᱢᱟᱜ ᱡᱚᱨᱩᱛ ᱯᱟᱲᱟᱣ ᱠᱚᱣᱟ ᱛᱚᱠᱷᱚᱱ ᱟᱢᱮᱢ ᱪᱟᱞᱟᱜᱼᱟ ᱦᱩᱸ ᱛᱚ ᱚᱱᱟᱜᱮ ᱢᱤᱫᱴᱮᱱ ᱛᱟᱦᱮᱸ ᱨᱮᱭᱟᱜ ᱢᱤᱫ ᱴᱮᱱ ᱢᱤᱫᱴᱮᱱ ᱦᱚᱲ ᱦᱚᱯᱚᱱᱟᱜ ᱢᱤᱫᱴᱮᱱ ᱫᱷᱚᱨᱚᱢ ᱫᱚ ᱚᱱᱟ ᱠᱟᱱ ᱜᱮᱭᱟ
ᱚᱱᱟ ᱢᱟ ᱠᱟᱱ ᱜᱮ
ᱦᱳᱭ
ᱚᱱᱟᱜᱮ ᱢᱟᱨᱟᱝ ᱫᱷᱚᱨᱚᱢ ᱜᱮ ᱠᱟᱱᱟ ᱾
ᱢᱟᱹᱱᱢᱤ ᱡᱤᱵᱚᱱᱟᱜ ᱥᱟᱱᱟᱢ ᱠᱷᱚᱱ ᱞᱟᱹᱴᱩ ᱫᱷᱚᱨᱚᱢ ᱫᱚ ᱠᱟᱱᱟ ᱜᱚᱲᱚ ᱾
ᱟᱯᱟ ᱛᱮᱜᱮ ᱟᱢᱟᱜ ᱫᱷᱚᱨᱢᱚ ᱫᱚ ᱫᱷᱚᱨᱚᱢ ᱫᱚ ᱪᱟᱞᱟᱜᱼᱟ ᱟᱨ ᱦᱚᱲ ᱠᱚ ᱢᱮᱱᱟ ᱵᱚᱸᱜᱟ ᱵᱩᱨᱩᱜ
ᱚᱱᱠᱟᱱ ᱡᱤᱱᱤᱥ ᱫᱚ ᱫᱩᱱᱭᱟᱹ ᱨᱮ ᱪᱮᱫ ᱦᱚᱸ ᱵᱟᱹᱱᱩᱜᱼᱟ᱾ ᱡᱮ ᱵᱚᱸᱜᱟ ᱵᱩᱨᱩ ᱫᱷᱚᱨᱚᱢ ᱫᱚ ᱫᱷᱚᱨᱚᱢ ᱫᱚ ᱵᱟᱵᱚᱱ ᱢᱮᱛᱟᱜᱼᱟ ᱢᱮᱛᱟᱜ ᱟᱵᱚᱱ ᱟᱢ ᱡᱩᱫᱤ ᱦᱚᱲᱮᱢ ᱫᱷᱚᱨᱚᱢᱮᱢ ᱜᱚᱲᱚ ᱜᱚᱲᱚ ᱫᱟᱲᱮᱭᱟᱭ ᱠᱟᱱᱟᱢ ᱚᱱᱟᱜᱮ ᱞᱟᱹᱴᱩ ᱫᱷᱚᱨᱚᱢ ᱦᱟᱲᱟᱢ ᱵᱩᱲᱦᱤ ᱦᱚᱲᱮᱢ ᱡᱚᱛᱚᱱᱮᱫ ᱠᱚᱣᱟ ᱚᱱᱟᱜᱮ ᱥᱟᱱᱟᱢ
ᱜᱚ ᱵᱟᱵᱟᱢ ᱜᱚᱲᱚ ᱠᱚ ᱠᱟᱱᱟ ᱜᱚᱲᱚ ᱡᱚᱛᱚᱱ ᱠᱚᱣᱟ ᱚᱱᱟᱜᱮ ᱞᱟᱹᱴᱩ ᱫᱷᱚᱨᱚᱢ ᱵᱚᱭᱦᱟ ᱠᱩᱲᱤᱢ ᱵᱟᱯᱞᱟᱭ ᱫᱮ ᱠᱟᱱᱟ ᱵᱟᱯᱞᱟ ᱠᱟᱛ ᱠᱷᱚᱨᱪᱟ ᱥᱟᱱᱟᱢᱮᱢ ᱮᱢᱮᱫ ᱠᱟᱱᱟᱢ ᱵᱤᱛᱟᱹᱭ ᱫᱟ ᱛᱚ ᱚᱱᱟᱜᱮ ᱫᱷᱚᱨᱚᱢ ᱮᱴᱟᱜ ᱦᱚᱲ ᱨᱮᱱ ᱵᱚᱭᱦᱟ ᱠᱩᱲᱤ ᱦᱚᱸ ᱚᱱᱠᱟᱜ ᱜᱮ ᱢᱚᱸᱡᱽ ᱱᱚᱡᱚᱨ ᱛᱮᱢ ᱧᱮᱞᱮᱫ ᱠᱚᱣᱟ ᱛᱚ ᱚᱱᱟᱜᱮ ᱫᱷᱚᱨᱚᱢ ᱫᱚ᱾ ᱦᱳᱭ
ᱱᱚᱣᱟ ᱚᱱᱟ ᱞᱟᱹᱜᱤᱫ ᱛᱮ ᱟᱨᱠᱤ ᱩᱭᱦᱟᱹᱨ ᱦᱩᱭᱩᱜᱼᱟ ᱟᱨᱠᱤ ᱛᱚᱠᱷᱚᱱ ᱡᱮ ᱱᱚᱣᱟᱞᱟᱝ ᱠᱟᱛᱷᱟ ᱠᱮᱫᱟ ᱡᱮ ᱚᱱᱟ ᱢᱟᱲᱟᱝ ᱨᱮ ᱚᱱᱟ ᱞᱟᱹᱜᱤᱫ ᱩᱱ ᱥᱚᱢᱚᱭ ᱜᱮ ᱟᱨᱠᱤ ᱫᱟᱜ ᱫᱚᱭ ᱫᱟᱜ ᱡᱟᱹᱲᱤ ᱞᱮᱫᱟ ᱪᱮᱫᱟᱜ ᱥᱮ ᱛᱚᱠᱷᱚᱱ ᱫᱚ ᱡᱟᱦᱟᱸ ᱛᱚᱞ ᱡᱟᱦᱟ ᱛᱤᱱᱟᱹᱜ ᱤᱭᱟᱹ ᱠᱚ ᱛᱟᱦᱮᱸᱱᱟ ᱠᱚᱞ ᱠᱟᱨᱠᱷᱟᱱᱟ ᱠᱚ ᱛᱟᱦᱮᱸ ᱠᱟᱱᱟ ᱦᱮᱸ ᱜᱟᱹᱰᱤ ᱜᱷᱚᱲᱟ ᱠᱚ ᱡᱚᱛᱚ ᱵᱚᱱᱫᱚ ᱛᱟᱦᱮᱸ ᱠᱟᱱᱛᱮ ᱢᱟᱱᱮ ᱱᱤᱭᱟᱹ ᱟᱵᱚ ᱯᱛᱷᱤᱵᱤ ᱫᱚ ᱟᱨᱠᱤ ᱨᱮᱭᱟᱲ ᱞᱮᱱᱟ ᱛᱚ ᱟᱫᱚ ᱚᱱᱟ ᱠᱷᱟᱹᱛᱤᱨ ᱛᱮ ᱟᱹᱰᱤ ᱟᱸᱴᱮ ᱫᱟᱜ ᱡᱟᱹᱲᱤ ᱞᱮᱫᱟ ᱛᱚᱠᱷᱚᱱ ᱫᱚ᱾
ᱦᱳᱭ ᱦᱳᱭ ᱫᱟᱜ ᱫᱚ ᱠᱟᱡᱟᱠ ᱜᱮᱭ ᱫᱟᱜ ᱞᱮᱜᱼᱟ ᱟᱨ ᱚᱱᱟ ᱚᱠᱛᱮ ᱟᱞᱮ ᱞᱮᱧ ᱫᱤᱥᱟᱹᱭᱟ ᱵᱚᱞᱮ ᱟᱹᱰᱤ ᱠᱟᱡᱟᱠ ᱦᱟᱠᱳ ᱜᱚᱡ ᱞᱮ ᱪᱟᱞᱟᱜ ᱠᱟᱱ ᱛᱟᱦᱮᱱᱟ᱾ ᱞᱚᱠᱰᱟᱣᱩᱱ ᱨᱮᱫᱚ ᱤᱱᱟᱹᱜᱮ ᱠᱟᱹᱢᱤ ᱦᱩᱭᱩᱜ ᱠᱟᱱ ᱛᱟᱦᱮᱱᱟ ᱱᱚᱛᱮᱨᱮ ᱜᱟ ᱜᱟᱰᱟ ᱯᱩᱠᱷᱨᱤ ᱠᱚ ᱢᱮᱱᱟᱜ ᱠᱟᱫᱟ ᱟᱫᱚ ᱠᱷᱟᱹᱞᱤ ᱦᱟᱹᱠᱩ ᱜᱚᱡ ᱜᱮ ᱜᱚᱴᱟ ᱞᱚᱠᱰᱟᱣᱩᱱ ᱦᱟᱹᱠᱩ ᱜᱚᱡ ᱦᱮᱸ ᱰᱚᱵᱷᱟᱜ ᱟᱨᱮᱡ ᱛᱚ ᱜᱟᱹᱰᱭᱟᱹ ᱨᱮ ᱦᱟᱹᱠᱩ ᱩᱢᱡᱷᱟᱹᱣ ᱟᱨ ᱵᱤᱨ ᱨᱮ ᱫᱟᱬᱟ ᱵᱟᱲᱟᱭ ᱤᱱᱟᱹᱜᱮ ᱥᱟᱦᱟᱨ ᱵᱟᱡᱟᱨ ᱠᱚᱨᱮ ᱢᱟ ᱜᱚᱴᱟ ᱜᱮ ᱵᱚᱱᱫᱚ
ᱥᱳᱚᱢᱚᱭ ᱜᱮ ᱵᱟᱝ ᱵᱤᱛᱟᱹᱜ ᱠᱟᱱ ᱠᱷᱟᱡ ᱫᱚ ᱮᱸ ᱥᱳᱚᱢᱚᱭ ᱜᱮᱛᱚ ᱵᱟᱝ ᱵᱤᱛᱟᱹᱜ ᱠᱟᱱ ᱛᱟᱦᱮᱸᱜᱼᱟ ᱵᱟᱝ
ᱥᱚᱢᱚᱭ ᱜᱮ ᱵᱟᱝ ᱵᱤᱛᱟᱹᱜ ᱠᱟᱱ ᱛᱟᱦᱮᱱᱟ ᱟᱨ ᱟᱹᱰᱤ ᱜᱟᱱ ᱠᱚᱲᱟ ᱢᱟᱱᱮ ᱚᱱ ᱚᱱᱠᱟ ᱢᱟᱞᱮ ᱟᱛᱳ ᱨᱮᱱ ᱚᱱᱠᱟ ᱫᱤᱠᱩ ᱠᱚᱲᱟ ᱠᱚ ᱛᱟᱦᱮᱸ ᱠᱟᱱᱟ ᱩᱱᱠᱩ ᱫᱚ ᱥᱳᱥᱟᱞ ᱢᱤᱰᱤᱭᱟ ᱨᱮ ᱮᱠᱴᱤᱵᱷ ᱠᱚ ᱛᱟᱦᱮᱸ ᱠᱟᱱᱛᱮ ᱩᱱᱠᱩ ᱫᱚ ᱱᱤᱛᱚᱜ ᱪᱮᱱᱮᱞ ᱠᱚ ᱪᱮᱫ ᱠᱮᱫᱟ ᱥᱳᱥᱟᱞ ᱢᱤᱰᱤᱭᱟ ᱯᱞᱟᱴᱯᱷᱨᱚᱢ ᱨᱮ ᱟᱨ ᱟᱹᱰᱤ ᱞᱟᱹᱴᱩ ᱠᱚᱱᱴᱮᱱᱴ ᱠᱨᱤᱭᱮᱥᱮᱱ ᱠᱚ ᱵᱮᱱᱟᱣ ᱱᱟ ᱱᱤᱛᱚᱜ ᱟᱨ ᱯᱩᱨᱟᱹ ᱫᱤᱥᱚᱢ ᱦᱚᱲ ᱠᱚ ᱵᱟᱲᱟᱭᱮᱫ ᱠᱚᱣᱟ ᱩᱱᱠᱩ ᱟᱨ
ᱚᱱᱟᱢᱟ ᱠᱟᱱᱟ
ᱦᱩᱢ ᱩᱱᱠᱩ ᱥᱟᱹᱦᱤ ᱥᱚᱢᱚᱭ ᱨᱮ ᱥᱟᱹᱦᱤ ᱡᱤᱱᱤᱥ ᱨᱮᱭᱟᱜ ᱥᱟᱹᱦᱤ ᱥᱚᱢᱚᱭ ᱨᱮᱭᱟᱜ ᱥᱟᱹᱦᱤ ᱤᱥᱛᱮᱢᱟᱞ ᱠᱚ ᱧᱟᱢ ᱠᱮᱜᱼᱟ ᱛᱚ ᱩᱱᱠᱩ ᱠᱚ ᱚᱱᱟ ᱠᱚ ᱥᱟᱠᱥᱮᱥ ᱱᱟ ᱞᱟᱭᱤᱯᱷ ᱨᱮ ᱟᱨ ᱚᱱᱟ ᱥᱚᱢᱚᱭ ᱨᱮᱫᱚ ᱡᱚᱛᱚ ᱦᱚᱲ ᱴᱷᱮᱡ ᱯᱷᱨᱤ ᱴᱟᱭᱤᱢ ᱛᱟᱦᱮᱸ ᱠᱟᱱᱟ ᱥᱮ ᱦᱚᱲ ᱦᱚᱸ ᱠᱷᱟᱹᱞᱤ ᱢᱳᱵᱟᱭᱤᱞ ᱠᱚ ᱧᱮᱞ ᱵᱟᱲᱟᱭᱮᱫ ᱠᱟᱱ ᱛᱟᱦᱮᱱᱟ ᱟᱨ ᱠᱟᱹᱢᱤ ᱠᱚᱦᱚᱸ ᱵᱚᱱᱫᱚ ᱪᱟᱵᱟᱣᱟᱠᱟᱱ ᱛᱟᱦᱮᱸᱱᱟ
ᱵᱚᱱᱫᱚ ᱛᱟᱦᱮᱸ ᱠᱟᱱᱟ ᱥᱩᱫᱷᱩ ᱚᱲᱟᱜ ᱨᱮᱜ ᱜᱤᱛᱤᱡ ᱠᱚᱜ ᱢᱮ ᱤᱱᱟᱹᱜᱮ ᱛᱟᱦᱮᱸ ᱠᱟᱱᱟ
ᱦᱳᱭ ᱦᱳᱭ ᱛᱚ ᱟᱵᱚᱣᱟᱜ ᱟᱵᱚᱨᱮᱱ ᱡᱟᱦᱟᱸ ᱛᱤᱥ ᱜᱤᱫᱟᱹᱨ ᱯᱤᱫᱟᱹᱨ ᱠᱚ ᱦᱩᱭᱩᱜᱼᱟ ᱟᱫᱚ ᱵᱚᱱ ᱞᱟᱹᱭ ᱟᱠᱚᱣᱟ ᱦᱟᱸᱜ ᱡᱮ ᱱᱚᱜᱼᱚ ᱱᱚᱝᱠᱟ ᱞᱚᱠᱰᱟᱣᱩᱱ ᱞᱟᱜᱟᱣ ᱞᱮᱱᱟ ᱱᱚᱜ-ᱚ ᱱᱚᱝᱠᱟ ᱢᱤᱫ ᱵᱚᱪᱷᱚᱨ ᱦᱟᱹᱵᱤᱡ ᱫᱮᱹᱲ ᱵᱚᱪᱷᱚᱨ ᱦᱟᱹᱵᱤᱡ ᱚᱲᱟᱜ ᱠᱷᱚᱡ ᱵᱟᱨᱦᱮ ᱵᱟᱞᱮ ᱩᱰᱩᱠ ᱞᱮᱱᱟ ᱟᱫᱚ ᱵᱟᱠᱚᱯᱟᱹᱛ ᱛᱮᱭᱟᱜ-ᱟ ᱦᱟᱸᱜ ᱱᱚᱣᱟ ᱫᱚ ᱦᱟᱸᱜ
ᱵᱟᱠᱚ ᱯᱟᱹᱛᱭᱟᱹᱜᱼᱟ ᱛᱚ ᱩᱱ ᱫᱚᱠᱚ ᱪᱮᱠᱟᱛᱮ ᱜᱟᱱᱚᱜᱼᱟ ᱱᱚᱝᱠᱟ ᱫᱚ ᱪᱮᱠᱟ ᱡᱚᱛᱚ ᱦᱚᱲ ᱠᱚ ᱤᱥᱛᱚᱯᱫᱚ ᱪᱟᱵᱟᱜᱼᱟ ᱛᱷᱤᱨ ᱪᱟᱵᱟᱜ ᱟᱠᱚ ᱥᱮ ᱚᱲᱟᱜ ᱨᱮᱠᱚ ᱵᱟᱭ ᱠᱚᱜᱼᱟ ᱱᱚᱣᱟ ᱫᱚ ᱵᱟᱠᱚ ᱯᱟᱹᱛᱭᱟᱹᱜ ᱜᱮᱭᱟ
ᱵᱟᱠᱚ ᱯᱟᱹᱛᱭᱟᱜ-ᱟ ᱦᱮᱸ ᱱᱟᱠᱩ ᱪᱮᱠᱟ ᱛᱮ ᱚᱱᱠᱟ ᱟᱨ ᱤᱥᱠᱩᱞ ᱜᱤᱫᱽᱨᱟᱹ ᱞᱟᱹᱜᱤᱫ ᱢᱟ ᱮᱠᱫᱚᱢ ᱟᱹᱰᱤ ᱢᱚᱸᱡᱽ ᱠᱚ ᱟᱹᱭᱠᱟᱹᱣᱮᱫ ᱠᱟᱱ ᱛᱟᱦᱮᱸᱱᱟ ᱤᱥᱠᱩᱞ ᱤᱥᱠᱩᱞ ᱵᱟᱝ ᱪᱟᱞᱟᱜ ᱦᱩᱭᱩᱜᱼᱟ, ᱢᱤᱫ ᱵᱚᱪᱷᱚᱨ ᱞᱟᱹᱜᱤᱫ ᱰᱟᱭᱨᱮᱠᱴ ᱯᱟᱨᱢᱳᱴ ᱠᱟᱜ ᱠᱚ ᱛᱟᱦᱮᱸᱱᱟ ᱰᱟᱭᱨᱮᱠᱴ ᱯᱟᱥ ᱚᱱᱟ ᱚᱠᱛᱮ ᱨᱮ ᱡᱟᱦᱟᱸᱭ ᱢᱟᱫᱽᱫᱷᱚᱢᱤᱠ ᱯᱚᱨᱤᱠᱠᱷᱟ ᱵᱳᱨᱰ ᱯᱚᱨᱤᱠᱠᱷᱟ ᱠᱚ ᱚᱞ ᱠᱮᱜᱼᱟ ᱩᱱᱠᱩ ᱫᱚ ᱰᱟᱭᱨᱮᱴ ᱠᱚ ᱯᱟᱥ ᱪᱟᱵᱟ ᱠᱮᱫ ᱠᱚᱣᱟ᱾
ᱯᱟᱥ ᱠᱟᱫᱟ ᱦᱮᱸ ᱟᱹᱰᱤ ᱢᱚᱸᱡᱽ ᱛᱮ ᱛᱚᱠᱷᱚᱱ ᱫᱚᱠᱚ ᱯᱟᱥ ᱠᱟᱱᱟ ᱟᱹᱰᱤ ᱜᱟᱱ ᱛᱚᱠᱷᱚᱱᱟᱜ ᱡᱟᱦᱟᱸ ᱪᱟᱞᱟᱣ ᱠᱟᱱ ᱛᱟᱠᱚᱣᱟ ᱟᱫᱚ ᱤᱱᱟᱹᱜᱮ ᱩᱱᱠᱩ ᱦᱚᱸᱠᱚ ᱫᱚ ᱠᱟᱹᱴᱤᱡ ᱚᱱᱟ ᱤᱭᱟᱹ ᱠᱚᱫᱚ ᱢᱟᱱᱮ ᱜᱮᱭᱟᱱ ᱠᱚᱫᱚ ᱠᱟᱹᱴᱤᱡ ᱠᱚᱢ ᱧᱚᱜ ᱠᱟᱱ ᱛᱟᱠᱚᱣᱟ ᱟᱹᱠᱤᱞ ᱠᱤᱱ ᱫᱚ᱾ ᱠᱚᱭ ᱛᱟᱠᱚᱣᱟ᱾
ᱦᱳᱭ ᱦᱳᱭ ᱟᱹᱠᱤᱞ ᱜᱮᱭᱟᱱ ᱫᱚ ᱠᱚᱢ ᱜᱮ ᱱᱟᱦᱟᱸᱜ ᱟᱨ ᱱᱚᱛᱮ ᱫᱚ ᱯᱚᱨᱥᱮᱱᱴᱮᱡᱽ ᱛᱮᱫᱚ ᱦᱟᱸᱜ᱾ ᱯᱟᱨᱥᱮᱱᱴᱮᱡᱽ ᱛᱮᱫᱚ ᱱᱟᱦᱟᱜ ᱟᱹᱰᱤᱜᱟᱱ ᱠᱚ ᱯᱟᱨᱥᱮᱱᱴᱮᱡᱽ ᱠᱚ ᱧᱟᱢ ᱠᱟᱜᱼᱟ ᱮᱠᱫᱚᱢ ᱟᱨ ᱛᱷᱚᱲᱟ ᱮᱭᱤᱴᱴᱤ ᱱᱟᱭᱤᱱᱴᱤ ᱯᱟᱨᱥᱮᱱ ᱠᱚ ᱧᱟᱢ ᱟᱠᱟᱫᱟᱼᱟ ᱦᱟᱸᱜ᱾
ᱟᱫᱚ ᱩᱱᱠᱩ ᱫᱚ ᱠᱚᱢᱯᱤᱴᱤᱮᱴᱤᱵᱽ ᱯᱚᱨᱤᱠᱷᱟ ᱠᱚᱨᱮ ᱫᱚ ᱚᱱᱮ ᱵᱟᱝ ᱠᱚ ᱫᱟᱲᱮᱭᱟᱜ ᱠᱟᱱᱟ ᱤᱱᱟᱹᱜᱮ᱾
ᱦᱳᱭ ᱦᱳᱭ ᱵᱮᱥ ᱟᱨ ᱢᱟᱱᱮ ᱠᱚ ᱫᱟᱨᱮ ᱨᱮ ᱢᱮᱱᱟᱠᱚ ᱫᱟᱨᱮ ᱨᱮ ᱡᱩᱫᱤ ᱨᱮᱦᱮᱫ ᱡᱩᱫᱤ ᱢᱚᱡᱽᱵᱩᱛ ᱵᱟᱝ ᱛᱟ ᱛᱟᱦᱮᱱᱟ ᱛᱚ, ᱚᱱᱟ ᱫᱟᱨᱮ ᱫᱚ ᱵᱟᱭ ᱛᱤᱸᱜᱩ ᱠᱮᱴᱮᱡᱚᱜᱼᱟ ᱦᱚᱭᱛᱮ ᱦᱟᱱᱛᱮ ᱱᱟᱛᱮ ᱛᱮ ᱦᱚᱭ ᱱᱟᱥᱮᱱᱟᱜ ᱦᱚᱭ ᱞᱮᱠᱷᱟᱡ ᱞᱟᱲᱟ ᱜᱚᱫᱚᱜᱼᱟ ᱥᱮᱨᱚᱠᱚᱢ ᱚᱱᱠᱟᱜ ᱜᱮ ᱟᱢᱟᱜ ᱯᱚᱨᱤᱠᱷᱟ ᱨᱮ ᱡᱩᱫᱤ ᱡᱟᱦᱱᱟᱜ ᱨᱮ ᱵᱮᱥ ᱡᱩᱫᱤ ᱢᱚᱸᱡᱽᱵᱩᱛ ᱵᱟᱝ ᱛᱟᱦᱮᱸᱱᱟ ᱛᱚᱵᱮ ᱫᱚ ᱚᱱᱮ ᱚᱱᱠᱟ ᱯᱚᱨᱤᱠᱷᱟ ᱦᱚᱞ ᱨᱮ ᱦᱟᱱᱛᱮ ᱱᱟᱛᱮᱢ ᱠᱚᱭᱚᱜ ᱵᱟᱲᱟᱭᱟ᱾